ᱵᱷᱟᱜᱮ, ᱟᱨ ᱪᱮᱫ ᱵᱤᱱ ᱪᱤᱠᱟᱹᱭᱮᱫᱼᱟ?
ᱦᱮᱸ ᱱᱤᱭᱟᱹ ᱜᱷᱟᱲᱤ ᱫᱚ ᱱᱟᱯᱟᱭ ᱵᱟᱲᱟ ᱜᱮ, ᱟᱫᱚ
ᱟᱪᱪᱷᱟ
ᱟᱫᱚ ᱵᱟᱹᱧ ᱵᱟᱲᱟᱭᱟ ᱡᱮ ᱟᱵᱚ ᱱᱚᱣᱟ ᱵᱮᱝᱜᱚᱞ ᱫᱤᱥᱚᱢ ᱨᱮᱱ ᱠᱟᱱ ᱜᱮᱭᱟᱢ, ᱛᱟᱦᱚᱞᱮ ᱟᱫᱚ ᱢᱤᱫᱴᱟᱝ ᱥᱟᱹᱜᱟᱹᱭ ᱡᱤᱱᱤᱥ ᱴᱟᱢ ᱱᱟ ᱥᱮ, ᱥᱟᱹᱜᱟᱹᱭ
ᱦᱮᱸ ᱦᱮᱸ, ᱮ ᱥᱟᱹᱜᱟᱹᱭ ᱛᱮ ᱨᱚᱲ ᱞᱮᱠᱷᱟᱱ ᱫᱚ ᱵᱷᱟᱜᱤ ᱜᱮᱭᱟ᱾
ᱟᱪᱪᱷᱟ ᱦᱮᱸ, ᱟᱫᱚ ᱦᱚᱸᱜᱼᱚᱭ ᱡᱮ ᱵᱮᱱ ᱵᱤᱱ ᱟᱛᱮ ᱡᱟᱸᱦᱟ ᱠᱚ ᱢᱮᱛᱟᱜ ᱠᱟᱱᱟ, ᱵᱤᱱ ᱟᱨ ᱢᱟᱱᱮ ᱚᱠᱚᱭ ᱞᱮᱠᱟᱱ ᱦᱚᱲ ᱫᱚ ᱵᱤᱱ ᱠᱚ ᱢᱮᱛᱟ ᱠᱚᱣᱟ ᱥᱮ ᱚᱠᱚᱭ ᱞᱮᱠᱟᱱ ᱦᱚᱲ ᱫᱚ, ‌ ᱩᱸ
ᱡᱟᱸᱦᱟᱸᱭ ᱚᱝ ᱠᱚ ᱢᱟᱱᱮ ᱥᱟᱹᱜᱟᱹᱭ ᱵᱤᱥᱚᱭ ᱛᱮᱜᱮ ᱛᱚᱧ ᱞᱟᱹᱭ ᱚᱪᱚᱭᱟ ᱦᱮᱸ, ᱡᱟᱦᱟᱸᱭ ᱠᱚ ᱚᱠᱚᱭ ᱚᱱᱠᱟ ᱦᱚᱧᱦᱟᱨ ᱠᱤᱢᱤᱱ ᱟᱨ ᱵᱟᱝᱠᱷᱟᱱ ᱩᱱᱠᱩ ᱟᱵ ᱢᱟᱱᱮ ᱟᱡᱽᱡᱷᱱᱟᱨ ᱟᱨ ᱩᱱᱠᱩ ᱢᱟᱱᱮ ᱢᱟᱱᱮ ᱵᱚᱠᱚᱧ ᱜᱩᱲᱤ ᱠᱚᱨᱮᱱ ᱡᱟᱶᱟᱭ ᱠᱚ᱾ ᱟᱨ ᱢᱟᱨᱟᱝ ᱢᱟᱨᱟᱝ ᱦᱚᱲ ᱠᱚ ᱥᱟᱞᱟᱜ ᱦᱚᱸᱠᱚ ᱞᱟᱹᱭ ᱜᱮᱭᱟ ᱡᱟᱦᱟᱸᱭ ᱠᱚ ᱥᱮᱬᱟ ᱥᱮᱬᱟ ᱦᱟᱸ᱾
ᱦᱩ, ᱟᱪᱪᱷᱟ, ᱟᱪᱪᱷᱟ, ᱟᱫᱚ ᱮᱱᱛᱮ ᱢᱮᱱᱠᱷᱟᱱ ᱱᱚᱣᱟ ᱠᱟᱛᱷᱟᱢ ᱞᱮᱠᱟ, ᱱᱚᱜᱼᱚᱭ ᱡᱮ ᱟᱵᱚ ᱟᱜᱟᱢ ᱛᱟᱞᱟᱢ ᱴᱷᱮᱱ ᱢᱤᱫᱴᱮᱱ ᱨᱚᱯᱚᱲ ᱦᱩᱭᱩᱜ ᱠᱟᱱᱟ᱾
ᱦᱮᱸ, ᱦᱮᱸ,
ᱛᱟᱞᱦᱮ ᱱᱚᱣᱟ ᱱᱚᱣᱟ ᱡᱟᱦᱟᱸ ᱥᱟᱹᱜᱟᱹᱭ ᱱᱚᱣᱟ ᱫᱚ ᱪᱮᱫᱠᱟ ᱠᱟᱛᱮᱢ ᱢᱤᱫᱴᱟᱝ ᱦᱚᱲᱮᱢ ᱦᱚᱦᱚ ᱟᱭᱟ ᱥᱮ ᱵᱟᱢ ᱵᱟᱲᱟᱭᱟ ᱩᱱᱤ ᱥᱟᱶᱫᱚ ᱪᱮᱫᱟᱢ ᱨᱚᱲᱼᱟ,
ᱦᱮᱸ ᱱᱚᱶᱟ ᱦᱚᱸ ᱠᱟᱛᱷᱟ ᱠᱟᱱ ᱜᱮᱭᱟ᱾
ᱚᱱᱟᱜᱤᱧ ᱠᱩᱞᱤᱭᱮᱫ ᱢᱮᱭᱟ ᱪᱮᱫᱠᱟᱢ ᱨᱚᱲᱟ ᱩᱱᱤ ᱥᱟᱶ ᱫᱚ ᱚᱠᱟᱞᱮᱠᱟ ᱥᱟᱹᱜᱟᱭ ᱛᱮ?
ᱡᱚᱫᱤᱭᱳ ᱱᱚᱝᱠᱟ ᱠᱚᱲᱟ ᱜᱤᱫᱽᱨᱟᱹ ᱠᱚ ᱦᱩᱭᱩᱜᱼᱟ ᱱᱚᱝᱠᱟ ᱛᱟᱦᱚᱞᱮ ᱩᱝᱠᱩ ᱠᱚᱫᱚ ᱫᱟᱫᱟ ᱟᱨ ᱵᱟᱝᱠᱷᱟᱱ ᱫᱤᱫᱤ᱾
ᱟᱨ ᱤᱝᱠᱟᱹ ᱡᱟᱦᱟᱸᱭ ᱵᱚᱭᱮᱥ ᱧᱚᱜ ᱜᱮᱭᱟ ᱠᱚ ᱩᱝᱠᱩ ᱠᱚᱫᱚ ᱠᱟᱠᱩ ᱠᱚ ᱠᱟᱹᱠᱤᱢᱟ ᱠᱚ᱾ ᱟᱨ ᱚᱱᱟ ᱠᱷᱚᱱ ᱡᱚᱫᱤᱭᱳ ᱟᱨᱦᱚᱸ ᱵᱟᱹᱲᱛᱤ ᱠᱚ ᱵᱚᱭᱮᱥ ᱜᱮᱭᱟ ᱩᱱᱠᱩ ᱩᱱᱠᱩ ᱫᱚ ᱫᱟᱹᱫᱩ᱾
ᱟᱪᱪᱷᱟ, ᱟᱪᱪᱷᱟ, ᱦᱩ, ᱦᱩ, ᱟᱪᱪᱷᱟ ᱟᱢ ᱫᱟᱹᱫᱩ ᱮᱫᱟᱢ ᱚᱱᱟ ᱢᱟ ᱮᱴᱟᱜ ᱜᱟᱛᱟᱠ ᱨᱮᱱᱟᱜ ᱜᱚᱲᱚᱢ ᱦᱟᱲᱟᱢ ᱜᱚᱲᱚᱢ ᱵᱩᱰᱷᱤᱠᱚ ᱞᱟᱹᱭ ᱟᱭ, ᱦᱮᱸ ᱵᱟᱝ? ᱟᱫᱚ ᱟᱪᱪᱷᱟ, ᱦᱚᱜᱼᱚᱭ ᱡᱮ, ᱩ ᱦᱚᱜᱼᱚᱭ ᱡᱮᱢ ᱦᱚᱦᱚ ᱟᱠᱟᱫᱤᱧᱟ ᱡᱮ ᱞᱮᱭ ᱵᱮᱱ ᱥᱮ, ᱟᱸᱡᱚᱢ ᱫᱟᱵᱮᱱ ᱚᱱᱠᱟ ᱢᱤᱫᱴᱮᱱ ᱠᱟᱛᱷᱟᱢ ᱞᱟᱹᱭᱤᱧᱟ, ᱟᱫᱚ ᱢᱟᱱᱮ ᱱᱚᱣᱟ ᱛᱤᱱᱟᱹᱜ ᱴᱟ ᱡᱚᱛᱷᱟᱛ ᱢᱟᱱᱮ ᱱᱚᱝᱠᱟ ᱠᱚ ᱨᱚᱲᱼᱟ ᱥᱮ ᱵᱟᱝ?
ᱟᱹᱞᱤᱧ ᱫᱚ ᱱᱚᱝᱠᱟ ᱨᱚᱲᱻ ᱞᱤᱧ ᱟᱸᱡᱚᱢ ᱵᱟᱲᱟ ᱟᱹᱰᱤᱜᱟᱱ ᱦᱚᱲᱜᱤ ᱨᱚᱲ ᱞᱤᱧ ᱟᱸᱡᱚᱢ ᱟᱠᱟᱫ ᱠᱚᱣᱟ᱾ ᱛᱚ ᱤᱧᱦᱚᱸ ᱩᱱᱟᱹᱜ ᱫᱚ ᱵᱟᱹᱧ ᱞᱟᱹᱭ ᱫᱟᱲᱮᱭᱟᱜ ᱠᱟᱱᱟ ᱡᱮ ᱪᱮᱫᱠᱟ ᱵᱷᱟᱵᱽ ᱠᱚ ᱨᱚᱲ ᱜᱮᱭᱟ, ᱟᱨ ᱱᱚᱣᱟ ᱫᱚ ᱵᱷᱟᱜᱤ ᱠᱟᱛᱷ ᱛᱷᱟ ᱜᱮᱵᱤᱱ ᱞᱟᱹᱭ ᱠᱟᱫ ᱞᱤᱧᱟᱹ ᱪᱮᱫᱟᱜ ᱥᱮ ᱮᱸ ᱱᱚᱶᱟ ᱴᱤᱡ ᱫᱚᱥᱮ ᱟᱨᱦᱚᱸ ᱟ ᱟᱹᱰᱤᱜᱟᱱ ᱦᱚᱲ ᱥᱟᱞᱟᱜ ᱱᱚᱝᱠᱟᱧ ᱨᱚᱲ ᱵᱟᱲᱟ ᱟᱠᱟᱫᱼᱟ ᱛᱚ ᱤᱧᱦᱚᱸ ᱯᱩᱨᱟᱹᱧ ᱚᱵᱷᱟᱥ ᱩᱛᱟᱹᱨ ᱟᱠᱟᱱᱟ ᱟᱨᱠᱤ᱾
ᱟᱪᱪᱷᱟ ᱟᱪᱪᱷᱟ ᱦᱩᱸ, ᱟᱫᱚ ᱚᱱᱟ ᱫᱚ ᱱᱚᱝᱠᱟ ᱠᱟᱱᱟ ᱡᱮ ᱟᱵᱚ ᱫᱚ ᱥᱟᱺᱜᱟᱭ ᱫᱚ ᱵᱟᱨ ᱞᱮᱠᱟᱱᱟᱜ ᱢᱮᱱᱟᱜᱼᱟ, ᱢᱮᱫᱴᱮᱱ ᱫᱚ ᱦᱳᱭᱩᱜ ᱠᱟᱱᱟ ᱫᱤᱥᱚᱢ ᱥᱟᱹᱜᱟᱹᱭ ᱢᱮᱫᱴᱟᱝ ᱫᱚ ᱡᱚᱠᱷᱚᱱ ᱵᱟᱯᱞᱟᱜ ᱟᱢ ᱦᱮᱸᱥᱮ ᱛᱚᱠᱷᱚᱱ ᱢᱮᱫ ᱴᱟᱝ ᱥᱟᱺᱜᱟᱭ᱾ ᱦᱩ, ᱛᱟᱯᱚᱨᱮ ᱚᱱᱟ ᱯᱚᱨᱮ ᱟᱨᱚ ᱮᱴᱟᱜ ᱮᱴᱟᱜ ᱥᱟᱹᱜᱟᱭ ᱢᱮᱱᱟᱜᱼᱟ ᱚᱱᱟ ᱫᱚ ᱟᱹᱰᱤ ᱟᱢᱫᱟ ᱥᱟᱹᱜᱟᱭ ᱢᱮᱱᱟᱜᱼᱟ ᱦᱮᱸ ᱵᱟᱝ, ᱱᱮᱛᱟᱨ ᱫᱚ ᱟᱨᱦᱚᱸ ᱱᱮᱛᱟᱨ ᱫᱚ ᱟᱨᱦᱚᱸ ᱡᱟᱦᱟᱸ ᱚᱱᱮ ᱟᱹᱰᱤ ᱴᱮᱱᱰᱤᱝ ᱨᱮ ᱪᱟᱞᱟᱜ ᱠᱟᱱᱟ ᱡᱟᱦᱟᱸ ᱥᱟᱹᱜᱟᱹᱭ ᱠᱚ ᱢᱮᱛᱟᱜ ᱠᱟᱱᱟ ᱵᱟᱝ ᱟᱹᱰᱤ ᱠᱚ ᱫᱩᱠ ᱠᱚᱥᱴᱚ ᱠᱟᱛᱮ ᱡᱤᱭᱚᱱ ᱠᱷᱟᱸᱰᱟᱣᱠᱟᱜ ᱵᱟᱝ?
ᱦᱮᱸ,
ᱟᱫᱚ ᱡᱟᱦᱟᱸ ᱚᱱᱟ ᱥᱟᱹᱜᱟᱹᱭ ᱢᱤᱫᱴᱟᱝ ᱫᱚ ᱯᱮᱲᱟ ᱥᱟᱹᱜᱟᱹᱭ ᱫᱤᱥᱚᱢ ᱥᱟᱹᱜᱟᱹᱭ, ᱚᱱᱟ ᱫᱚ ᱪᱮᱫ ᱞᱮᱠᱟ? ᱢᱤᱫᱴᱟᱝ ᱠᱩᱲᱤ ᱜᱤᱫᱽᱨᱟᱹ ᱵᱟᱢ ᱪᱤᱱᱦᱟᱹᱣᱮᱭᱟ ᱥᱮ ᱢᱤᱫᱴᱟᱝ ᱠᱚᱲᱟ ᱜᱤᱫᱽᱨᱟᱹ ᱵᱟ ᱪᱤᱱᱦᱟ. ᱣᱮᱭᱟ ᱪᱮᱫ ᱠᱟᱢ ᱦᱚᱦᱚ ᱟᱭᱟ? ᱚᱱᱟ ᱫᱚ ᱱᱚᱝᱠᱟ ᱠᱩᱲᱤ ᱜᱤᱫᱽᱨᱟᱹ ᱠᱷᱟᱱ ᱫᱚᱢ ᱦᱚᱦᱚ ᱟᱭᱟ ᱯᱮᱲᱟ ᱢᱟᱹᱭ, ᱦᱮᱸᱥᱮ, ᱦᱮᱸ ᱥᱮ ᱯᱮᱲᱟ ᱵᱩᱰᱤ, ᱚᱱᱚ ᱚᱱᱠᱟ ᱢᱤᱫᱴᱟᱝ ᱟᱨ ᱡᱚᱠᱷᱚᱱ ᱟᱢ ᱢᱤᱫᱴᱟᱝ ᱠᱚᱲᱟ ᱵᱟᱢ ᱪᱤᱱᱦᱟᱹᱣᱮᱭᱟ ᱟᱫᱚ ᱩᱱᱤ ᱨᱚᱲᱟᱭ ᱞᱟᱹᱜᱤᱫ ᱮᱢ ᱪᱮᱫ ᱮᱢ ᱨᱚᱲ ᱟᱭᱟ? ᱯᱮᱲᱟ ᱫᱟᱫᱟ᱾ ᱦᱮᱸᱥᱮ ᱚᱱᱠᱟ ᱢᱤᱫᱴᱟᱝ ᱟᱵᱚᱣᱟᱜ ᱫᱚ ᱫᱤᱥᱚᱢ ᱥᱟᱺᱜᱟᱭ ᱠᱟᱱᱟ᱾ ᱟᱨ ᱡᱚᱠᱷᱚᱱ ᱚᱱᱟ ᱦᱮᱸ, ᱱᱚᱝᱠᱟ ᱜᱮᱛᱚ ᱥᱮ ᱪᱮᱫ?
ᱦᱮᱸ, ᱦᱮᱸ, ᱱᱚᱝᱠᱟ ᱜᱮ ᱱᱚᱝᱠᱟ ᱜᱮ᱾
ᱦᱳᱭ ᱦᱳᱭ ᱢᱟᱱᱮ ᱥᱟᱹᱜᱟᱹᱭ ᱵᱟᱰᱟᱭ ᱟᱹᱰᱤ ᱞᱟᱹᱠᱛᱤ ᱢᱮᱱᱟᱜ ᱟᱠᱟᱫᱟ ᱟᱵᱚᱣᱟᱜ ᱡᱤᱭᱚᱱ ᱨᱮ᱾ ᱵᱟᱝᱢᱟ ᱟᱵᱚ ᱫᱚ ᱮᱴᱟᱜ ᱜᱟᱛᱟᱠ ᱞᱮᱠᱟ ᱫᱚ ᱟᱵᱚ ᱫᱚ ᱥᱟᱺᱜᱟᱭ ᱮ ᱦᱟᱯᱮ ᱥᱟᱹᱜᱟᱹᱭ ᱦᱟᱛᱮᱜ ᱜᱮ ᱡᱟ ᱠᱤᱪᱷᱩ ᱵᱚᱱ ᱠᱟᱢᱤᱭᱟ ᱥᱟᱹᱜᱟᱹᱭ ᱵᱮᱜᱚᱨ ᱮᱴᱟᱜ ᱠᱤᱪᱷᱩ ᱵᱟᱵᱚᱱ ᱠᱟᱹᱢᱤ ᱫᱟᱲᱮᱭᱟᱜᱼᱟ᱾ ᱡᱟᱦᱟᱸᱭ ᱟᱵᱚ ᱞᱟᱸᱫᱟ ᱜᱟᱱᱚᱜᱼᱟ ᱩᱱᱤ ᱫᱚ ᱞᱟᱸᱫᱟ ᱞᱮᱠᱟ ᱠᱟᱛᱷᱟᱢ ᱨᱚᱲᱟᱭᱟ ᱩᱱᱤ ᱥᱟᱶ ᱫᱚ ᱵᱟᱦᱟᱨᱮ ᱯᱚᱨᱚᱵᱽ ᱨᱮ ᱱᱚᱝᱠᱟ ᱢᱟᱱᱮ ᱫᱟᱜ ᱠᱚᱢ ᱫᱩᱞᱼᱫᱩᱯᱩᱞ ᱡᱚᱱᱚᱜᱼᱟ ᱦᱮᱸ ᱵᱟᱝ ᱚᱱᱠᱟ ᱢᱤᱫᱴᱟᱝ ᱟᱵᱚ ᱡᱤᱱᱤᱥ ᱢᱮᱱᱟᱜ ᱛᱟᱵᱚᱱᱟ᱾ ᱠᱤᱱᱛᱩ ᱮᱴᱟᱜ ᱨᱮᱫᱚ ᱩᱱᱠᱩ ᱫᱚ ᱵᱟᱝ ᱟᱹᱰᱤ ᱟᱡ ᱾ ᱟᱡ ᱢᱟ ᱦᱚᱭ ᱫᱩᱞᱟᱭ ᱠᱟᱱᱟ ᱢᱟᱱᱮ ᱟᱡ ᱟᱭᱳ ᱩᱱᱤ ᱦᱚᱭ ᱫᱩᱞᱟᱭ ᱠᱟᱱᱟᱭ᱾ ᱟᱨ ᱟᱡ ᱫᱤᱫᱤ ᱦᱚᱭ ᱫᱩᱞᱟᱭ ᱤᱭᱟᱹ ᱵᱟᱹᱱᱩᱜᱼᱟ ᱥᱟᱹᱜᱟᱭ ᱡᱤᱱᱤᱥ ᱵᱟᱹᱱᱩᱜ ᱛᱟᱠᱚᱣᱟ ᱦᱩᱸ᱾ ᱛᱟᱦᱚᱞᱮ ᱚᱱᱟ ᱡᱤᱱᱤᱥᱴᱟ ᱟᱵᱚᱣᱟᱜ ᱢᱮᱱᱟᱜᱼᱟ ᱟᱫᱚ ᱟᱨ ᱢᱤᱫᱴᱟᱝ ᱟᱱᱟ ᱠᱟᱛᱷᱟ ᱦᱩᱭᱩᱜ ᱠᱟᱱᱟ᱾ ᱡᱟᱦᱟᱸ ᱱᱚᱜᱚᱭ ᱟᱞᱟᱝ ᱛᱟᱞᱟᱨᱮ ᱨᱚᱯᱚᱲ ᱦᱩᱭᱩᱜ ᱠᱟᱱᱟ ᱱᱚᱣᱟ ᱫᱚ ᱛᱚᱠᱷᱚᱱ ᱦᱚᱲᱮᱢ ᱵᱟᱢ ᱪᱤᱱᱦᱟᱹᱣ ᱨᱮᱦᱚᱸ, ᱠᱤᱱᱛᱩ ᱦᱚᱜᱚᱭ ᱡᱮ ᱵᱮᱱ ᱮ ᱱᱚᱜᱼᱚᱭ ᱡᱮ ᱵᱮᱱ ᱟᱛᱮ ᱮᱢ ᱨᱚᱲ ᱮᱫᱟ ᱡᱟᱦᱟᱱᱟᱜ ᱛᱚ ᱢᱮᱫᱴᱟᱝ ᱢᱚᱱᱮ ᱠᱟᱛᱮ -ᱛᱮᱜ ᱨᱚᱲ ᱮᱫᱟ ᱡᱮ ᱵᱮᱱ ᱮᱢ ᱵᱮᱱ ᱠᱟᱛᱮ ᱮᱢ ᱢᱮᱛᱟᱹᱧ ᱠᱟᱱᱟ ᱚᱱᱟ ᱫᱚ ᱪᱮᱫ ᱞᱮᱠᱟᱢ ᱢᱚᱱᱮᱫᱟ ᱡᱮ ᱯᱮᱱ ᱨᱚᱲ ᱞᱮᱠᱷᱟᱱ ᱪᱮᱫ ᱞᱮᱠᱟ ᱵᱩᱡᱷᱟᱹᱜᱼᱟ?
ᱩᱸ ᱚᱱᱟ ᱫᱚ ᱤᱧ ᱦᱚᱸ ᱵᱟᱹᱧ ᱞᱟᱹᱭ ᱫᱟᱲᱮᱭᱟᱜ ᱠᱟᱱᱟ᱾
ᱵᱟᱝ ᱚᱱᱟᱱ ᱠᱚᱱ ᱦᱚᱲᱚ ᱫᱚ ᱟᱹᱰᱤ ᱠᱤᱪᱩᱜᱟᱱ ᱦᱩᱸ᱾ ᱥᱮᱲᱟᱭ ᱟᱵᱚᱱ ᱵᱟᱵᱚᱱ ᱵᱟᱲᱟᱭᱟ ᱥᱮᱬᱟᱭᱟᱵᱚᱱ ᱪᱟᱞᱟ ᱠᱟᱱᱟ᱾
ᱦᱳᱭ ᱠᱤᱪᱷᱩ ᱠᱤᱪᱷᱩ ᱦᱚᱲᱤᱧ ᱟᱸᱡᱚᱢ ᱟᱠᱟᱫ ᱠᱚᱣᱟ ᱡᱮ ᱱᱚᱝᱠᱟ ᱵᱟᱝ ᱪᱤᱱᱦᱟᱹᱣ ᱠᱚ ᱥᱟᱞᱟᱜ ᱦᱚᱸ ᱱᱤᱝᱠᱟᱹ ᱜᱮᱠᱚ ᱨᱚᱲ ᱜᱮᱭᱟ᱾ ᱛᱚ ᱪᱮᱫᱟᱜ ᱱᱚᱝ? ᱚᱱᱠᱟ ᱨᱚᱲ ᱦᱩᱭᱩᱜ ᱜᱮᱭᱟ ᱦᱮᱸ ᱵᱤᱱ ᱟᱛᱮ ᱟᱹᱰᱤ ᱫᱷᱟᱣ ᱛᱚ ᱱᱚᱣᱟ ᱠᱚ ᱯᱚᱥᱱᱚᱴᱤᱡ ᱫᱚ ᱢᱤᱫ ᱫᱷᱟᱣ ᱟᱞᱮ ᱦᱚᱸᱠᱚ ᱠᱩᱞᱤ ᱞᱮᱫ ᱞᱮ ᱛᱟᱦᱮᱸᱫ ᱱᱚᱝᱠᱟ ᱪᱤᱠᱤᱛᱮ ᱡᱚᱠᱷᱚᱱ ᱢᱤᱫ ᱫᱷᱟᱣ ᱫᱷᱟᱣ ᱞᱮ ᱚᱞᱚᱜ ᱠᱟᱱ ᱛᱟᱦᱮᱸᱫ ᱩᱱ ᱥᱚᱢᱚᱭ, ᱛᱚ ᱦᱮᱸ ᱚᱱᱟ ᱫᱚ ᱢᱤᱫᱴᱟᱝ ᱠᱩᱲᱤ ᱜᱤᱫᱽᱨᱟᱹ ᱠᱟᱱ ᱛᱟᱦᱮᱸᱜᱼᱟ ᱩᱱᱤᱜᱮ ᱟᱫᱚ ᱵᱚᱞᱚᱱ ᱠᱟᱱ ᱛᱟᱦᱮᱸᱜ ᱛᱚ ᱟᱫᱚ ᱩᱱ ᱥᱚᱢᱚᱭ ᱜᱚᱢᱠᱮ ᱴᱤᱡ ᱮ ᱵᱚᱞᱚ ᱞᱮᱱ ᱛᱟᱦᱮᱸᱜᱼᱟ᱾ ᱛᱚ ᱚᱱᱠᱟ ᱡᱚᱠᱷᱚᱱᱮ ᱞᱟᱹᱭ ᱠᱮᱜᱼᱟ ᱟᱫᱚ ᱚᱱᱟ ᱯᱨᱚᱥᱱᱚ ᱴᱤᱡ ᱫᱚ ᱚᱱᱠᱟᱭ ᱠᱩᱞᱤ ᱞᱮᱫ ᱞᱮ ᱛᱟᱦᱮᱸᱫ᱾ ᱟᱨ ᱥᱚᱢᱚᱭᱮ ᱞᱟᱹᱭ ᱞᱮᱫ ᱜᱮᱭᱟ᱾
ᱦᱩᱸ
ᱛᱚ ᱚᱱᱟ ᱠᱚᱫᱚ ᱦᱤᱲᱤᱧ ᱪᱟᱵᱟ ᱦᱩᱭ ᱟᱠᱟᱱᱟ ᱩᱱᱟᱹᱜ ᱴᱷᱤᱡ ᱫᱚ ᱱᱤᱛᱚᱜ ᱫᱚ ᱩᱭᱦᱟᱹᱨ ᱵᱟᱹᱱᱩᱜ ᱟᱠᱟᱜᱼᱟ᱾
ᱛᱮᱞᱟ ᱴᱟᱜ ᱫᱚ ᱜᱚᱝᱠᱮᱭ ᱞᱟᱹᱭ ᱞᱮᱜᱼᱟ ᱥᱮ ᱩᱱᱤ ᱯᱟᱹᱴᱷᱩᱣᱟᱹ ᱴᱟᱜ ᱩᱱᱤᱴᱟᱜ ᱢᱟᱱᱮ ᱪᱮᱫ ᱮ ᱞᱟ. ᱭ ᱠᱮᱫᱟ? ᱚᱪᱮᱱᱟ ᱦᱚᱲ ᱥᱟᱝ ᱫᱚ ᱵᱤᱱ ᱟᱛᱮ ᱨᱚᱲ ᱯᱮ᱾
ᱟᱸ ᱚᱱᱟ ᱴᱷᱮᱡ ᱜᱮ ᱵᱟᱹᱧ ᱩᱭᱦᱟᱹᱨ ᱫᱟᱲᱮᱭᱟᱜ ᱠᱟᱱᱟ ᱟᱨᱠᱤ᱾
ᱠᱟᱛᱷᱟ ᱫᱚ ᱱᱚᱣᱟ ᱠᱟᱱᱟ ᱟᱨ ᱟᱵᱚ ᱫᱚ ᱠᱤᱱᱛᱩ ᱵᱤᱱ ᱦᱟᱛᱮᱫ ᱥᱮ ᱟᱢ ᱤᱧ ᱫᱚ ᱱᱚᱜ-ᱚᱭ ᱡᱮ ᱵᱚᱱ ᱨᱚᱲᱮᱫ ᱟᱞᱟᱝ᱾ ᱵᱤᱱ ᱦᱟᱛᱟᱣ ᱫᱚ ᱨᱚᱲ ᱫᱚ ᱤᱧ ᱫᱩᱧ ᱢᱚᱱᱮᱭᱟ ᱵᱟᱝᱜᱮ ᱡᱚᱛᱷᱟ, ᱪᱮᱫᱟᱜ ᱵᱟᱝ ᱢᱟ ᱟᱵᱚ ᱫᱚ ᱵᱤᱱ, ᱛ ᱫᱚ ᱚᱸᱰᱮ ᱵᱚᱱ ᱨᱚᱲᱟ ᱡᱚᱠᱷᱚᱱ ᱢᱤᱫᱴᱟᱝ ᱥᱟᱹᱜᱟᱹᱭ ᱡᱚᱱ ᱪᱮᱫ ᱥᱟᱹᱜᱟᱹᱭ ᱚᱱᱟ ᱫᱚ ᱦᱩᱭᱩᱜ ᱠᱟᱱᱟ ᱢᱟᱱᱮ ᱡᱟᱦᱟᱸᱭ ᱵᱟᱯᱞᱟ ᱞᱮᱱᱠᱷᱟᱱ ᱠᱚ ᱵᱟᱯᱞᱟ ᱮᱢᱟᱱ ᱞᱮᱠᱷᱟᱱ ᱠᱚ ᱩᱱ ᱚᱠᱛᱚ ᱚᱱᱟ ᱥᱟᱹᱜᱟᱹᱭ ᱟᱛᱮᱫ ᱜᱮᱠᱚ ᱞᱟᱹᱭᱟ ᱵᱤᱱ ᱢᱮᱱᱛᱮᱫᱚ᱾
ᱚᱱᱟ ᱫᱚ ᱦᱚᱭᱛᱳ ᱚᱠᱚᱭ ᱵᱟᱯᱞᱟ ᱠᱟᱱᱟ ᱵᱟᱹᱦᱩ ᱠᱩᱲᱤ ᱠᱟᱱᱟᱭ ᱵᱟᱝᱠᱷᱟᱱ ᱱᱚᱝᱠᱟ ᱵᱟᱯᱞᱟ ᱠᱟᱱᱟᱭ ᱩᱱᱤ ᱫᱚ᱾ ᱟᱸ ᱠᱚᱲᱟ ᱜᱤᱫᱽᱨ ᱠᱚ᱾ ᱛᱟᱦᱚᱞᱮ ᱩᱱᱠᱩ ᱠᱚᱜᱮ ᱮᱠᱢᱟᱛᱨᱚ ᱵᱤᱱ ᱫᱚᱠᱚ ᱞᱟᱹᱭ ᱫᱟᱲᱮᱭᱟᱜᱼᱟ᱾ ᱟᱨ ᱱᱚᱝᱠᱟ ᱚᱠᱚᱭ ᱰᱟᱺᱣᱟᱹ ᱠᱚᱛᱮ ᱢᱮᱱᱟᱜ ᱟᱠᱟᱫ ᱠᱚᱣᱟ᱾ ᱩᱱᱠᱩ ᱫᱚ ᱵᱤᱱ ᱞᱟᱹᱭ ᱫᱚ ᱦᱚᱭᱛᱚ ᱵᱟᱝ ᱜᱟᱱᱚᱜ ᱜᱮᱭᱟ᱾
ᱵᱟᱝ ᱰᱟᱹᱛᱩ ᱛᱮᱦᱚ ᱟᱱᱟ ᱫᱚ ᱵᱟᱭ ᱱᱮᱴᱟᱨ ᱫᱟ᱾
ᱵᱟᱝᱟ ᱦᱮᱸ ᱦᱮᱸ ᱰᱟᱹᱜᱩᱣᱟᱹ ᱠᱚᱦᱚᱸ ᱜᱟᱱᱚᱜ ᱜᱮᱭᱟ᱾ ᱟᱻ ᱛᱚ ᱩᱱᱠᱩ ᱫᱚ ᱚᱠᱚᱭ ᱠᱚ ᱟᱡᱷᱱᱟᱨᱟᱠᱟᱫ ᱠᱚᱣᱟ ᱩᱱᱠᱩ ᱠᱚ, ᱟᱨ ᱵᱟᱝᱠᱷᱟᱱ ᱠᱚ ᱟᱠᱚ ᱠᱚᱨᱮ ᱠᱷᱚᱱ ᱠᱚ ᱦᱩᱰᱤᱧ ᱢᱟᱨᱟᱝᱟ ᱡᱟᱜᱮ᱾
ᱦᱳᱭ ᱡᱮᱢᱚᱱ ᱦᱚᱭᱛᱳ ᱟᱢ ᱟᱢ ᱢᱮᱱᱟᱜ ᱢᱮᱭᱟ, ᱢᱮᱱᱠᱷᱟᱱ ᱟᱢ ᱫᱤᱫᱤ ᱠᱚ ᱵᱟᱯᱞᱟ ᱠᱮᱫᱮᱭᱟ ᱵᱟᱯᱞᱟ ᱞᱮᱱᱠᱷᱟᱱ ᱩᱱᱤ ᱫᱚ ᱩᱱᱤ ᱫᱚ ᱟᱢ ᱚᱸᱰᱮ ᱱᱤᱦᱟᱨᱮᱢ ᱪᱟᱞᱟᱜᱼᱟ, ᱢᱟᱱᱮ ᱩᱱᱤᱭᱟᱜ ᱤᱡᱟ. ᱢ ᱪᱟᱞᱟᱜᱼᱟ ᱡᱟᱶᱟᱭ ᱚᱲᱟᱜ᱾ ᱦᱮᱸᱥᱮ ᱚᱸᱰᱮᱢ ᱪᱟᱞᱟᱣ ᱞᱮᱠᱷᱟᱱ ᱦᱟᱧᱟᱨ ᱦᱚᱱᱟᱨ ᱥᱟᱜ ᱪᱮᱫᱠᱟᱢ ᱨᱚᱲᱟ ᱵᱤᱱ ᱢᱮᱱᱛᱮ ᱥᱮ? ᱮ ᱭᱩ ᱪᱮᱫ ᱵᱮᱱ ᱪᱮᱠᱟᱭ ᱫᱟ, ᱥᱮ ᱵᱟᱵᱟ ᱪᱮᱫ ᱵᱮᱱ ᱪᱮᱠᱟᱭ ᱫᱟ? ᱚᱱᱟ ᱡᱤᱱᱤᱥ ᱢᱟᱱᱮ ᱰᱟᱜᱩᱣᱟᱹ ᱡᱤᱱᱤᱥ ᱵᱟᱭ ᱢᱮᱴᱟᱨᱟ, ᱟᱨ ᱢᱤᱫᱴᱟᱱ ᱠᱟᱛᱷᱟ ᱫᱚ ᱦᱩᱭᱩᱜ ᱠᱟᱱᱟ ᱵᱤᱱ ᱫᱚ ᱚᱱᱟ ᱡᱟᱦᱟᱸᱧ ᱞᱟᱹᱭ ᱠᱮᱜᱼᱟ ᱡᱮ ᱱᱚᱣᱟ ᱫᱚ ᱱᱚᱝᱠᱟ ᱠᱚ ᱨᱚᱲᱟ ᱟᱫᱚ ᱱᱚᱣᱟ ᱡᱤᱱᱤᱥ ᱪᱚ ᱱᱚᱣᱟ ᱢᱚᱱᱮᱜ ᱠᱟᱱᱟ ᱟᱢ ᱫᱚ ᱱᱚᱝᱠᱟᱢ ᱢᱚᱱᱮᱭ ᱫᱟ ᱡᱮ ᱵᱤᱱ ᱟᱛᱤᱧ ᱨᱚᱲ ᱞᱮᱠᱷᱟᱱ ᱢᱤᱫᱴᱟᱝ ᱦᱚᱲ ᱥᱟᱶ ᱤᱧ ᱨᱚᱲ ᱮᱫᱟ, ᱛᱟᱦᱚᱞᱮ ᱠᱟᱹᱴᱤᱡ ᱥᱚᱱᱢᱟᱱ ᱧᱚᱜ ᱠᱟᱛᱮ ᱤᱧ ᱨᱚᱲ ᱫᱟ᱾
ᱦᱳᱭ, ᱦᱩ ᱦᱩ, ᱦᱮᱸ ᱦᱮᱸ, ᱚᱱᱠᱟᱜᱮ ᱢᱚᱱᱮᱜ ᱠᱟᱱᱟ᱾
ᱵᱟᱝ ᱚᱱᱟ ᱫᱚ ᱵᱟᱝ ᱠᱟᱱᱟ ᱟᱵᱚ ᱫᱚ ᱩᱱᱟᱹᱜ ᱥᱟᱞᱟᱜ ᱢᱤᱫᱴᱟᱝ ᱥᱟᱹᱜᱟᱹᱭ ᱢᱮᱱᱟᱜ ᱛᱟᱵᱚᱱᱟ ᱟᱵᱚ ᱫᱚ ᱟ ᱦᱟᱱᱮ ᱩᱱᱠᱩ ᱮᱴᱟᱜ ᱛᱟᱵᱚᱱᱟ ᱟᱫᱚ ᱢᱮᱱᱠᱷᱟᱱ ᱛᱩᱞᱩᱡ ᱞᱮᱠᱷᱟᱱ ᱟᱹᱰᱤ ᱠᱤᱪᱷᱩ ᱥᱚᱲᱮᱜᱼᱟ᱾
ᱦᱳᱭ ᱢᱟᱱᱮ ᱮᱴᱟᱜᱻ ᱡᱟᱹᱛᱤᱭ ᱨᱮᱱ ᱦᱚᱲ ᱥᱟᱞᱟᱜ ᱩᱱᱠᱩᱣᱟᱜ ᱵᱷᱟᱥᱟ ᱠᱚ ᱡᱩᱫᱤ ᱥᱟᱞᱟᱜ ᱡᱩᱫᱤᱢ ᱛᱩᱞᱚᱱᱟᱭᱟ ᱟᱵᱚᱣᱟᱜ ᱵᱷᱟᱥᱟ ᱠᱚ ᱛᱟᱦᱚᱞᱮ ᱠᱷᱟᱱ ᱫᱚ ᱯᱩᱨᱟᱹ ᱠᱷᱤᱪᱲᱤ ᱞᱮᱠᱟᱜᱮ ᱢᱮᱱᱟᱜ ᱜᱮᱭᱟ ᱥᱳᱲᱮ ᱞᱮᱠᱟ ᱜᱮ᱾
ᱟᱫᱚᱢ ᱞᱟᱹᱭᱟ ᱚ ᱤᱭᱟᱹ ᱩᱱᱠᱩ ᱫᱚᱠᱚ ᱞᱟᱹᱭᱫᱟ ᱟᱯᱱᱤ, ᱟᱨ ᱟᱢᱫᱚ ᱪᱮᱫᱟᱜ ᱵᱤᱱ ᱵᱟᱢ ᱢᱮᱛᱟᱜᱼᱟ᱾ ᱵᱤᱱ ᱞᱟᱹᱭ ᱞᱮᱠᱷᱟᱱ ᱡᱟᱱᱤᱡ ᱪᱚ ᱟᱹᱰᱤ ᱥᱚᱱᱢᱟᱱ ᱵᱩᱡᱷᱟᱹᱜᱼᱟ᱾ ᱵᱟᱝ ᱚᱱᱟ ᱫᱚ ᱵᱟᱝ ᱢᱤᱫᱴᱟᱝ ᱡᱚᱠᱷᱚᱱ ᱜᱚᱝᱠᱮᱢ ᱨᱚᱲᱟᱭ ᱥᱮ ᱟᱨ ᱡᱚᱠᱷᱚᱱ ᱜᱚᱝᱠᱮᱢ ᱨᱚᱲᱟᱭᱟ, ᱜᱚᱢᱠᱮ ᱪᱮᱫ ᱮᱢ ᱪᱤᱠᱟᱹᱭ ᱫᱟ ᱜᱚᱝᱠᱮ ᱱᱚᱣᱟ ᱵᱟᱹᱧ ᱵᱩᱡ ᱫᱟᱲᱮᱭᱟᱜ ᱠᱟᱱᱟ, ᱱᱚᱜᱼᱚᱭ ᱡᱮᱢ ᱞᱟᱹᱭ ᱟᱫᱮᱭᱟ ᱜᱚᱝᱠᱮ ᱜᱚᱝᱠᱮ ᱨᱮᱜᱮ ᱠᱤᱱᱛᱩ ᱢᱟᱹᱱ ᱫᱚᱢ ᱢᱟᱹᱱ ᱫᱚᱢ ᱮᱢᱠᱟᱣ ᱫᱤᱭᱟ᱾ ᱵᱩᱡᱷᱟᱹᱣᱱᱟ ᱛᱟᱦᱚᱞᱮ ᱟᱵᱚᱣᱟᱜ ᱫᱚ ᱠᱤᱱᱛᱩ ᱵᱤᱧ ᱨᱮᱱᱟᱜ ᱫᱚ ᱠᱳᱱᱳ ᱚᱱᱟ ᱠᱚ ᱚᱱᱟ ᱡᱟᱦᱟᱸ ᱥᱟᱹᱜᱟᱹᱭ ᱢᱮᱱᱟᱜ ᱫᱚ ᱚᱱᱟᱨᱮ ᱡᱮ ᱤᱭᱩᱥᱟ ᱦᱮᱸ ᱥᱮ ᱠᱤᱱᱛᱩ ᱡᱮ ᱮᱴᱟᱜ ᱠᱤᱪᱷᱩ ᱚᱱᱠᱟ-ᱚᱱᱠᱟ ᱫᱚ ᱪᱮᱫ ᱜᱮ ᱵᱟᱝ ᱠᱟᱱᱟ ᱦᱮᱸᱥᱮ ᱦᱳᱭ᱾
ᱫᱚᱻ
ᱟᱯᱮ ᱫᱚ ᱡᱚᱢ ᱵᱟᱲᱟ ᱦᱩᱭᱱᱟ ᱥᱮ ᱟᱣᱨᱤ?
ᱡᱚᱢ ᱫᱚ ᱵᱟᱝ ᱦᱩᱭ ᱠᱟᱱᱟ, ᱢᱟᱱᱮ ᱤᱧᱦᱚᱸ ᱡᱚᱢ ᱫᱚ ᱯᱚᱨᱮ ᱛᱮ ᱡᱚᱢ ᱦᱩᱭᱩᱜᱼᱟ ᱦᱟᱸᱜ ᱡᱟᱦᱟᱸ ᱛᱤ ᱨᱮᱜᱮ ᱟᱨᱠᱤ᱾
ᱛᱤ ᱨᱮᱵᱤᱱ ᱢᱟᱱᱮ ᱟᱹᱰᱤ ᱟᱭᱢᱟ ᱚᱠᱛᱚ ᱦᱩᱭᱱᱟ ᱛᱚ᱾
ᱡᱚᱢ ᱨᱮᱱᱟᱜ ᱚᱠᱛᱚ ᱠᱚᱫᱚ ᱦᱩᱭ ᱠᱟᱱᱟ ᱮᱱ ᱨᱮᱦᱚᱸ ᱢᱟᱱᱮ ᱦᱮᱸ ᱡᱚᱢ ᱥᱮᱱ ᱫᱚ ᱛᱮᱦᱮᱧ ᱫᱚ ᱵᱟᱝ ᱢᱚᱱᱮ ᱦᱩᱭᱩᱜ ᱠᱟᱱᱟ ᱛᱮᱦᱮᱧ ᱫᱚ ᱟᱨᱦᱚᱸ ᱯᱚᱨᱮᱛᱮ ᱡᱚᱢ ᱦᱩᱭᱩᱜᱼᱟ᱾
ᱟᱪᱪᱷᱟ, ᱟᱪᱪᱷᱟ, ᱟᱪᱪᱷᱟ ᱦᱩᱸ ᱱᱤᱡᱮ ᱢᱟ ᱚᱯᱷᱤᱥ ᱠᱷᱚᱱᱟᱜ ᱦᱮᱡ ᱠᱟᱛᱮ ᱨᱮᱸᱜᱮᱡ ᱠᱟᱱᱟ ᱫᱚᱢᱮ᱾ ᱟᱫᱚ ᱮᱱᱛᱮ ᱦᱩᱸ ᱟᱪᱪᱷᱟ, ᱟᱪᱪᱷᱟ᱾
ᱮᱱ ᱨᱮᱦᱚᱸ
ᱢᱟᱱᱮ ᱡᱟᱦᱟᱱᱟᱜ ᱩᱯᱟᱹᱥ ᱩᱯᱟᱹᱥ ᱫᱚᱦᱚ ᱠᱟᱫᱟ ᱯᱮ ᱥᱮ ᱪᱮᱫ?
ᱩᱯᱟᱹᱥ ᱫᱚ ᱱᱤᱛᱚᱜ ᱫᱚ ᱪᱮᱫ ᱨᱮᱱᱟᱜ ᱩᱯᱟᱹᱥ ᱮᱢ ᱫᱚᱦᱚᱭᱟ ᱱᱤᱛᱚᱜ ᱫᱚ ᱟᱵᱚ ᱥᱟᱱᱛᱟᱲ ᱠᱚ ᱠᱚᱣᱟᱜ ᱢᱟ ᱪᱮᱫ ᱦᱚᱸ ᱩᱯᱟᱹᱥ ᱫᱚᱦᱚ ᱞᱮᱠᱟᱱ ᱢᱟ ᱵᱟᱹᱱᱩᱜ ᱟᱠᱟᱜᱼᱟ, ᱱᱤᱛᱚᱜ ᱢᱟ ᱡᱟ ᱦᱩᱭᱩᱜ ᱠᱟᱱᱟ ᱫᱤᱠᱩ ᱠᱚᱣᱟᱜ ᱜᱮ ᱦᱩᱭᱩᱜ ᱠᱟᱱᱟ᱾ ᱛᱚ ᱚᱱᱛᱮ ᱫᱚ ᱨᱟᱛ ᱠᱚᱫᱚ ᱠᱚ ᱢᱟᱱᱟᱣ ᱜᱮᱭᱟ ᱥᱮ ᱵᱟᱝᱟ ᱚᱱᱠᱟ?
ᱨᱟᱛ, ᱨᱟᱛ, ᱨᱟᱛ ᱵᱚᱞᱛᱮ ᱚᱱᱟ ᱨᱚᱛ?
ᱦᱮᱸ ᱨᱚᱛ ᱨᱚᱛ ᱾
ᱦᱩᱸ ᱟᱫᱚ ᱤᱧ ᱫᱚ ᱦᱚᱸ ᱵᱟᱡᱟᱨ ᱨᱤᱧ ᱛᱟᱦᱮᱱᱟ ᱛᱚ ᱵᱷᱟᱲᱟ ᱚᱲᱟᱜ ᱨᱮ, ᱟᱫᱚ ᱱᱚᱰᱮ ᱮᱱᱛᱮ ᱠᱚ ᱢᱟᱱᱟᱣ ᱜᱮ, ᱟᱫᱚ ᱟᱵᱚ ᱥᱟᱱᱛᱟᱲ ᱫᱚ ᱦᱟᱸᱜ ᱵᱟᱝᱠᱚ ᱢᱟᱱᱟᱣᱟ᱾
ᱦᱮᱸ ᱟᱨ ᱚᱱᱟᱢᱟ ᱥᱟᱱᱛᱟᱲᱟᱜ ᱢᱟ ᱵᱟᱝ ᱠᱟᱱ ᱜᱮᱭᱟ ᱮ ᱪᱚᱝ!
ᱢᱤᱫᱴᱟᱝ ᱱᱚᱣᱟ ᱱᱚᱸᱰᱮ ᱨᱚᱛ ᱟᱸᱻ ᱤᱭᱟᱹᱨᱮ ᱵᱟᱡᱟᱨ ᱨᱮᱧ ᱛᱟᱦᱮᱱᱟ ᱛᱚ ᱚᱸᱰᱮᱧ ᱧᱮᱞ ᱠᱮᱜᱼᱟ ᱢᱤᱫᱴᱟᱝ ᱟᱹᱰᱤ ᱵᱟᱹᱲᱤᱡ ᱫᱤᱥᱥᱚ ᱪᱮᱫ ᱞᱮᱠᱟ ᱢᱤᱫᱴᱟᱝ ᱨᱚᱫ ᱨᱮ ᱢᱤᱫᱴᱟᱝ ᱟᱵᱚᱨᱮᱱ ᱥᱟᱱᱛᱟᱲ ᱠᱚ ᱚᱸᱰᱮ ᱪᱟᱞᱟᱣ ᱠᱟᱛᱮ ᱠᱚ ᱫᱷᱟᱹᱞᱩᱭ ᱫᱷᱟᱹᱞᱩᱭ ᱠᱚ ᱮᱱᱮᱡ ᱡᱚᱱᱟᱜ ᱠᱟᱱᱟ, ᱦᱳᱭ ᱴᱟᱢᱟᱠ ᱛᱩᱢ ᱦᱮᱸ ᱴᱟᱢᱟᱠ ᱛᱩᱢᱫᱟᱜ ᱟᱛᱮᱜ ᱟᱨ ᱛᱮ ᱞᱚᱴᱟ ᱠᱚ ᱫᱤᱵᱤᱞ ᱠᱟᱜᱼᱟ ᱛᱟᱭᱱᱚᱢ ᱛᱟᱭᱱᱚᱢ ᱛᱮᱠᱚ ᱪᱟᱞᱟᱜ ᱠᱟᱱᱟ ᱨᱚᱛ ᱜᱟᱹᱰᱤ ᱛᱟᱭᱱᱚᱢ ᱛᱟᱭᱱᱚᱢ ᱛᱮ᱾
ᱟᱪᱪᱷᱟ ᱟᱪᱪᱷᱟ ᱾
ᱦᱩᱸ ᱦᱚᱸᱜ ᱱᱟ ᱧᱮᱞ ᱠᱟᱛᱮᱜ ᱟᱹᱰᱤ ᱢᱚᱱᱮᱨᱮ ᱢᱤᱫᱴᱮᱱ ᱠᱟᱹᱦᱤᱥ ᱤᱧ ᱵᱩᱡᱷᱟᱹᱣ ᱠᱮᱜᱼᱟ ᱡᱮ ᱦᱚᱜᱼᱚᱝᱠᱟ ᱦᱚᱸ ᱠᱤᱪᱷᱩ ᱜᱟᱱ ᱠᱟᱹᱣᱰᱤ ᱞᱟᱹᱜᱤᱫ ᱟᱵᱚᱣᱟᱜ ᱥᱟᱶᱛᱟ ᱵᱚᱱ ᱦᱚᱜᱼᱚᱱᱠᱟ ᱦᱚᱪᱚᱭᱮᱜᱼᱟ ᱱᱚᱣᱟ ᱫᱚ ᱟᱹᱰᱤ ᱵᱟᱹᱲᱤᱡ ᱚᱨᱥᱚᱝ ᱠᱟᱱᱟ ᱢᱮᱱᱛᱤᱧ ᱢᱚᱱᱮᱭᱟ ᱥᱮ ᱪᱮᱫ ᱟᱢ ᱪᱮᱫ ᱮᱢ ᱢᱚᱱᱮᱭᱟ?
ᱦᱮᱸ ᱤᱧ ᱦᱚᱸ ᱱᱚᱣᱟᱜᱤᱧ ᱞᱟᱹᱭ ᱦᱚᱪᱚᱭᱟ, ᱟᱨ ᱟᱵᱚ ᱥᱟᱱᱛᱟᱲᱟᱜ ᱢᱟ ᱱᱚᱣᱟ ᱠᱚᱢᱟ ᱵᱟᱝ ᱠᱟᱱᱟ ᱥᱮ ᱡᱮᱦᱮᱛᱩ ᱾ ᱟᱨ ᱠᱤᱪᱷᱩᱧ ᱧᱮᱞ ᱠᱟᱜᱼᱟ ᱠᱤᱪᱷᱩ ᱠᱤᱪᱷᱩ ᱠᱷᱮᱛᱨᱮ ᱨᱮ ᱡᱟᱦᱟᱱᱟᱜ ᱨᱮᱜᱮ ᱡᱮ ᱫᱤᱠᱩ ᱫᱚ ᱦᱟᱸᱜ ᱡᱟᱦᱟᱱᱟᱜ ᱨᱮᱜᱮ ᱵᱚᱱ ᱦᱚᱦᱚᱣᱟ ᱠᱚᱣᱟ ᱩᱱᱠᱩ ᱫᱚ ᱦᱟᱸᱜ ᱵᱟᱝᱠᱚ ᱦᱩᱭᱩᱜᱼᱟ ᱟᱵᱚ ᱥᱟᱱᱛᱟᱲᱟᱜ ᱨᱮᱫᱚ ᱾
ᱦᱩᱸ ᱦᱩᱸ ᱾
ᱠᱷᱟᱱ ᱥᱟᱱᱛᱟᱲ ᱫᱚ ᱦᱟᱸᱜ ᱡᱟᱦᱟᱸ ᱱᱟᱜ ᱜᱮ ᱡᱚᱫᱤᱭᱳ ᱠᱚ ᱞᱟᱹᱭ ᱧᱚᱜᱟᱜ ᱠᱚᱣᱟ ᱛᱚ ᱩᱱᱠᱩ ᱫᱚ ᱤᱱᱟᱹ ᱛᱟᱭᱚᱢ ᱛᱟᱭᱚᱢ ᱛᱮᱜᱮ ᱠᱚ ᱯᱟᱸᱡᱟ ᱤᱫᱤ ᱠᱚᱣᱟ, ᱚᱱᱠᱟ ᱧᱮᱞᱚᱜᱚᱜ ᱠᱟᱱᱟ ᱟᱨᱠᱤ ᱾
ᱮᱠᱟᱞ‌ ᱮᱠᱟᱞ ᱱᱚᱣᱟ ᱥᱟᱹᱨᱤ ᱠᱟᱛᱷᱟ ᱠᱟᱱᱟ, ᱟᱫᱚ ᱮᱱᱛᱮᱜ ᱦᱚᱜᱼᱚᱱᱟ ᱠᱚ ᱡᱩᱫᱤ ᱱᱤ ᱛᱩᱜ ᱦᱚᱸ ᱵᱟᱵᱚᱱ ᱪᱮᱝᱜᱷᱟᱜᱼᱟ ᱠᱤᱱᱛᱩ ᱦᱟᱯᱮᱱ ᱫᱤᱱ ᱨᱮ ᱢᱟᱱᱮ ᱪᱮᱜ ᱤᱧ ᱞᱟᱹᱭᱟ ᱟᱵᱚᱣᱟᱜ ᱡᱟᱦᱟᱸ ᱟᱹᱨᱤᱼᱪᱟᱹᱞᱤ ᱚᱱᱟ ᱠᱚᱫᱚ ᱡᱚᱛᱚ ᱵᱚᱱ ᱥᱚᱲᱮ ᱜᱚᱜ ᱠᱟᱜᱼᱟ ᱛᱚᱵᱮ ᱫᱚ ᱱᱚᱝᱠᱟᱜᱼᱟ
ᱥᱚᱲᱮ ᱢᱟ ᱥᱚᱲᱮ ᱟᱨ ᱟᱫ ᱦᱚᱸ ᱟᱫᱚᱜᱼᱟ ᱟᱨ ᱡᱮᱭ ᱠᱤᱥᱮ ᱡᱟᱦᱟᱸ ᱧᱮᱞᱚᱜ ᱠᱟᱱᱟ ᱱᱤᱛᱚᱜ ᱯᱚᱨᱤᱥᱛᱷᱤᱛᱤ,
ᱛᱚ ᱩᱱᱠᱩ ᱫᱚᱠᱚ ᱞᱟᱹᱭ ᱚᱻ ᱡᱟᱹᱱᱤᱡ ᱪᱚᱝ ᱱᱚᱣᱟ ᱜᱮ ᱟᱞᱮᱭᱟᱜ ᱠᱟᱱᱟ ᱾ ᱛᱟᱦᱚᱞᱮ ᱱᱚᱣᱟ ᱜᱮ ᱟᱞᱮ ᱦᱚᱸ ᱱᱚᱣᱟ ᱜᱮᱞᱮ ᱢᱟᱱᱟᱣᱟ ᱾ ᱟᱨ ᱟᱞᱮᱭᱟᱜ ᱜᱮ ᱠᱷᱟᱱ ᱡᱟᱦᱟᱸ ᱥᱮᱫᱟᱭ ᱠᱷᱚᱡ ᱞᱮ ᱧᱮᱞ ᱟᱹᱜᱩᱣ ᱠᱟᱜ ᱠᱚᱣᱟ, ᱩᱱᱠᱩ ᱢᱟᱠᱚ ᱧᱮᱞ ᱥᱮᱬᱟ ᱡᱚᱱᱟᱜᱼᱟ ᱟᱵᱚ ᱡᱟᱦᱟᱸ ᱞᱮ ᱠᱟ ᱵᱚᱱ ᱧᱮᱞ ᱥᱮᱬᱟ ᱟᱹᱜᱩ ᱠᱟᱜᱼᱟ ᱦᱮᱸ ᱥᱮ ᱚᱱᱠᱟ ᱜᱮ ᱩᱱᱠᱩ ᱦᱚᱸ, ᱦᱩᱸ᱾
ᱩᱢ ᱱᱤᱛᱚᱜᱟᱜ ᱡᱮᱱᱟᱨᱮᱥᱚᱱ ᱨᱮ ᱡᱟ ᱢᱚᱱᱮ ᱦᱩᱭᱩᱜ ᱠᱟᱱᱟ ᱦᱮᱸ ᱯᱚᱨᱚᱵᱚᱨᱛᱤ ᱠᱟᱞ ᱨᱮᱫᱚ ᱥᱮ ᱱᱤᱝ-ᱼ ᱠᱟᱹ ᱡᱮ ᱥᱟᱱᱛᱟᱲᱟᱜ ᱫᱚ ᱥᱮ ᱪᱮᱜ ᱦᱚᱸ ᱢᱩᱪᱟᱹᱜ ᱨᱮᱫᱚ ᱫᱚ ᱵᱟᱝ ᱛᱟᱦᱮᱱᱟ ᱾ ᱡᱷᱚᱛᱚ ᱫᱤᱠᱩᱣᱟᱜ ᱜᱮ ᱦᱩᱭ ᱪᱟᱵᱟᱜᱼᱟ ᱟᱨ ᱥᱟᱱᱛᱟᱲᱟᱜ ᱵᱚᱞᱮ ᱫᱚ ᱥᱟᱱᱛᱟᱲ ᱫᱚ ᱢᱩᱪᱟᱹᱜ ᱨᱮᱫᱚ ᱟᱫᱚ ᱠᱚ ᱠᱚᱭᱚᱜ ᱜᱚᱜ ᱠᱟᱜᱼᱟ ᱟᱨ ᱱᱤ ᱛᱚᱜ ᱢᱟ ᱥᱟᱱᱛᱟᱲ ᱢᱟ ᱚᱝᱠᱟ ᱟ ᱢᱮᱱᱟᱜ ᱟᱠᱟᱜ ᱠᱚᱣᱟ ᱠᱤᱪᱷᱩ ᱠᱤᱪᱷᱩ ᱟᱸ ᱡᱮᱢᱚᱱ ᱟᱛᱩ ᱫᱤᱥᱚᱢ ᱥᱮᱜ ᱨᱮ ᱚᱱᱛᱮ ᱨᱮᱱ ᱫᱚ ᱩᱱᱠᱩ ᱫᱚ ᱪᱮᱜ ᱦᱚᱸ ᱜᱮ ᱵᱟᱠᱚ ᱵᱟᱲᱟᱭᱟ ᱪᱮᱜ ᱦᱩᱭᱩᱜ ᱠᱟᱱᱟ ᱪᱮᱜ ᱵᱟᱝ ᱦᱩᱭᱩᱜ ᱠᱟᱱᱟ ᱫᱤᱥᱚᱢ ᱥᱮᱜ ᱨᱮ? ᱚᱱᱟ ᱠᱚ ᱪᱮᱜ ᱦᱚᱸ ᱵᱟᱝ ᱠᱚ ᱵᱟᱲᱟᱭᱟ ᱾ ᱩᱱᱠᱩ ᱫᱚ ᱥᱩᱫᱩ ᱱᱤᱭᱟᱹ ᱜᱮ ᱠᱚ ᱵᱟᱲᱟᱭᱟ ᱡᱮ ᱟᱞᱮ ᱫᱚ ᱡᱚᱢᱟ ᱞᱮ ᱧᱩᱭᱟ ᱞᱮ ᱟᱨᱞᱮ ᱛᱟᱦᱮᱸ ᱠᱚᱜᱼᱟ ᱡᱮ ᱪᱮᱜ ᱞᱮᱠᱟ ᱛᱮ ᱟᱨ ᱦᱚᱸ ᱪᱮᱛᱟᱱ ᱥᱮᱱ ᱨᱟᱠᱟᱵ ᱦᱩᱭᱩᱜᱼᱟ ᱚᱱᱟ ᱫᱚ ᱪᱮᱜ ᱦᱚᱸ ᱵᱟᱝ᱾
ᱮᱠᱫᱚᱢ ᱟᱹᱰᱤ ᱡᱚᱛᱷᱟᱛ ᱠᱟᱛᱷᱟᱢ ᱞᱟᱹᱭ ᱠᱮᱫᱟ ᱪᱮᱫᱟᱜ ᱵᱟᱝ ᱢᱟ ᱦᱚᱸᱜᱼᱚᱭ ᱱᱟᱦᱟᱜ ᱫᱤᱱ ᱨᱮ ᱟᱫᱚ ᱮᱱᱛᱮᱜ ᱤᱧ ᱫᱚ ᱱᱚᱣᱟ ᱜᱤᱧ ᱞᱟᱹᱭᱟ ᱾ ᱮᱸᱜ ᱟᱵᱚ ᱠᱚᱣᱟᱜ ᱫᱚ ᱱᱚᱣᱟ‌ ᱜᱮ ᱠᱩᱨᱩᱢᱩᱴᱩ ᱛᱟᱦᱮᱱ ᱢᱟ ᱡᱮ ᱵᱟᱝ ᱪᱮᱠᱟ ᱞᱮᱠᱟ ᱛᱮ ᱟᱵᱚ ᱫᱚᱵᱚᱱ ᱵᱟᱧᱪᱟᱣ ᱫᱚᱦᱚᱭᱟ? ᱥᱮ ᱱᱚᱜᱼᱚ ᱱᱚᱣᱟ ᱡᱳᱫᱤ ᱱᱚᱣᱟ ᱵᱟᱵᱚᱱ ᱵᱟᱧᱪᱟᱣ ᱫᱚᱦᱚᱭᱟ ᱡᱮ ᱟᱵᱚ ᱥᱟᱱᱛᱟᱲ ᱧᱩᱛᱩᱢ ᱥᱮ ᱟᱵᱚᱣᱟᱜ ᱟᱭᱰᱮᱱᱴᱤᱴᱤ ᱢᱮᱱᱟᱜᱼᱟ, ᱱᱚᱣᱟ ᱠᱤᱱᱛᱩ ᱢᱩᱪᱷᱟᱹᱣ ᱦᱚᱸ ᱫᱟᱲᱮᱜᱼᱟ ᱾ ᱟᱨ ᱮᱱᱛᱮ ᱱᱚᱣᱟ ᱫᱚ ᱵᱟᱵᱚᱱ ᱦᱩᱭ ᱪᱚᱣᱟᱜᱼᱟ ᱦᱮᱸ ᱵᱟᱝ ᱢᱤᱫ ᱫᱷᱟᱣ ᱡᱩᱫᱤ ᱟᱵᱚᱣᱟᱜ ᱱᱚᱣᱟ ᱵᱚᱱ ᱢᱩᱪᱷᱟᱹᱣ ᱚᱪᱚᱭᱟ ᱵᱟᱝ ᱮ ᱩᱯᱨᱩᱢ ᱠᱟᱱ ᱛᱟᱵᱚᱱᱟ ᱱᱚᱣᱟ ᱩᱯᱨᱩᱢ ᱧᱟᱢ ᱫᱚ ᱟᱹᱰᱤ ᱜᱮ ᱢᱩᱥᱠᱤᱞ ᱜᱮᱭᱟ ᱦᱮᱸ ᱵᱟᱝ᱾ ᱛᱚ ᱚᱱᱟ ᱜᱮ ᱡᱮ ᱟᱵᱚᱣᱟᱜ ᱞᱟᱹᱭ ᱞᱟᱠᱪᱟᱨ
ᱵᱟᱝ ᱠᱚ ᱠᱚᱴᱷᱤᱱᱚᱜ ᱠᱟᱱ ᱨᱮᱦᱚᱸ ᱚᱱᱟ ᱩᱯᱨᱩᱢ ᱧᱟᱢ ᱠᱤᱱᱛᱩ ᱯᱚᱨᱚᱵᱚᱨᱛᱤ ᱠᱟᱞ ᱨᱮᱫᱚ ᱟᱹᱰᱤ ᱜᱮ ᱠᱚᱴᱷᱤᱱᱚᱜ ᱛᱟᱠᱚᱣᱟ᱾ ᱡᱟᱦᱟᱸᱭ ᱠᱚ ᱛᱟᱦᱮᱱᱟ ᱟᱨᱠᱤ᱾
ᱮᱠᱟᱞ‌ ᱮᱠᱟᱞ‌ ᱤᱱᱟᱹ ᱤᱭᱟᱹ ᱛᱮ ᱟᱫᱚ ᱟᱵᱚᱣᱟᱜ ᱟ ᱡᱟᱦᱟᱸ ᱞᱮᱠᱟ ᱟᱹᱨᱤ-ᱪᱟᱹᱞᱤ ᱥᱮ ᱞᱟᱹᱭ-ᱞᱟᱠᱪᱟᱨ ᱪᱤᱠᱟ ᱞᱮᱠᱟ ᱛᱮᱵᱚᱱ ᱡᱤᱭᱟᱹᱲ ᱫᱚᱦᱚᱭᱟ ᱚᱱᱟ ᱜᱮᱵᱚᱱ ᱠᱩᱨᱩᱢᱩᱴᱩᱭ ᱢᱟ᱾
ᱦᱟᱸ ᱦᱮᱸ᱾